ᱦᱩᱸ ᱟᱹᱞᱤᱧᱟᱜ ᱨᱚᱲ ᱠᱚ
ᱦᱚᱭ-ᱦᱚᱭ ᱮᱠᱟᱞ ᱟᱸᱡᱚᱢᱚᱜ ᱠᱟᱱᱟ
ᱦᱚᱸ ᱟᱹᱞᱤᱧ ᱦᱚᱸᱞᱤᱧ ᱟᱸᱡᱚᱢ ᱫᱚᱞᱤᱧ ᱟᱸᱡᱚᱢᱮᱫ ᱛᱟᱵᱮᱱᱟ ᱨᱚᱲ ᱠᱚ
ᱟᱪᱷᱟ-ᱟᱪᱷᱟ ᱜᱚᱝᱠᱮ ᱮᱴᱟᱜ ᱚᱱᱠᱟ ᱥᱟᱰᱮ ᱠᱚᱫᱚ ᱵᱟᱝ ᱟᱸᱡᱚᱢᱚᱜ ᱠᱟᱱᱟ ᱛᱚ ᱟᱹᱞᱤᱧᱟᱜ
ᱵᱟᱝ ᱜᱮ ᱵᱟᱝ ᱞᱤᱧ ᱟᱸᱡᱚᱢᱮᱫ ᱛᱟᱵᱮ-ᱱᱟ ᱟᱹᱰᱤ ᱜᱮᱞᱤᱧ ᱟᱹᱰᱤ ᱵᱷᱟᱜᱤ ᱡᱟᱭᱜᱟ ᱨᱮᱜᱮ ᱢᱮᱱᱟᱜ ᱵᱤᱱ ᱞᱮᱠᱟ ᱞᱤᱧ ᱵᱩᱡᱽ ᱠᱮᱫ ᱛᱟᱹᱵᱤᱱᱟ
ᱟᱪᱷᱟ-ᱟᱪᱷᱟ ᱜᱚᱝᱠᱮ ᱟᱹᱰᱤ ᱱᱟᱯᱟᱭ
ᱦᱚᱸ ᱟᱹᱞᱤᱧ-ᱟᱜ ᱦᱚᱸᱛᱚ ᱚᱝᱠᱟ ᱜᱮ ᱵᱟᱵᱤᱱ ᱟᱸᱡᱚᱢ ᱫᱟ
ᱵᱟᱝ -ᱵᱟᱝ ᱚᱝᱠᱟ ᱞᱮᱠᱟ ᱫᱚ ᱜᱚᱝᱠᱮ ᱮᱴᱟᱜ ᱥᱟᱸᱰᱮ ᱠᱚᱫᱚ ᱵᱟᱝ ᱟᱸᱡᱚᱢᱚᱜ ᱠᱟᱱᱟ
ᱦᱚᱸ ᱟᱪᱷᱟ ᱚᱱᱟ ᱜᱮ ᱱᱟᱯᱟᱭ ᱦᱮᱸ ᱥᱮ ᱵᱟᱝ
ᱦᱚᱭ-ᱦᱚᱭ
ᱢᱤᱫᱴᱟᱝ ᱦᱚᱲ ᱥᱟᱛᱮ ᱡᱩᱫᱤᱢ ᱨᱚᱯᱚᱲ ᱞᱮᱱᱠᱷᱟᱱ ᱡᱩᱫᱤ ᱮᱴᱟᱜ ᱟᱫᱚᱢ ᱞᱮᱠᱷᱟᱱ ᱩᱱᱤᱭᱟᱜ ᱦᱚᱸ ᱢᱚᱱᱮ ᱠᱟᱹᱴᱤᱡ ᱦᱟᱱᱛᱮ ᱚᱨ ᱛᱟᱭᱟᱭ ᱦᱮᱸ ᱥᱮ
ᱮᱠᱟᱞ-ᱮᱠᱟᱞ ᱮᱴᱟᱜ ᱥᱟᱰᱮ ᱠᱚ ᱟᱸᱡᱚᱢ ᱞᱮᱱ ᱠᱷᱟᱱ ᱫᱚ ᱚᱱᱟ ᱫᱚ ᱮᱴᱟᱜ ᱞᱮᱠᱟ ᱵᱩᱡᱷᱟᱹᱜ-ᱟ ᱥᱮ
ᱦᱚᱭ-ᱦᱚᱭ ᱢᱟᱱᱮ ᱡᱟᱦᱟᱸᱭ ᱥᱟᱛ ᱮᱢ ᱨᱚᱯᱚᱲ ᱠᱟᱱᱟ ᱩᱱᱤ ᱦᱚᱸ ᱠᱟᱹᱴᱤᱡ ᱢᱚᱸᱡᱽ ᱧᱚᱜ ᱵᱟᱭ ᱵᱩᱡᱷᱟᱹᱣᱟ ᱞᱟᱹᱭᱼᱟᱭ ᱦᱮᱸ ᱚᱠᱟ ᱜᱟᱸᱡᱟᱲ ᱨᱮ ᱪᱚᱝ ᱚᱠᱚᱭ ᱦᱚᱲ ᱛᱟᱞᱟ ᱨᱮ ᱪᱚᱝ ᱢᱮᱱᱟᱜ ᱢᱮᱭ-ᱟ ᱦᱮᱸ ᱥᱮ ᱵᱟᱝ
ᱪᱮᱫ ᱦᱚᱸ ᱵᱟᱝ ᱟᱸᱡᱚᱢᱚᱜ ᱠᱟᱱᱟ
ᱛᱟᱦᱚᱞᱮ ᱜᱚᱝᱠᱮ ᱟᱯᱮ ᱥᱮᱫ ᱡᱟᱦᱟᱸ ᱵᱩᱨᱩ ᱠᱚᱫᱚ ᱛᱤᱱᱟᱹᱜ ᱡᱷᱟ. ᱞ ᱨᱮ ᱢᱮᱱᱟᱜ ᱛᱮ
ᱮᱠᱟᱞ-ᱮᱠᱟᱞ ᱜᱚᱝᱠᱮ ᱟᱞᱮ ᱥᱮᱱ ᱫᱚ ᱵᱩᱨᱩ ᱠᱚᱫᱚ ᱟᱹᱰᱤ ᱥᱟᱺᱜᱤᱧ ᱨᱮ ᱫᱚ ᱵᱟᱹᱱᱩᱜᱼᱟ᱾ ᱮᱠᱟᱞ ᱥᱩᱨ ᱨᱮᱜᱮ ᱢᱮᱱᱟᱜᱼᱟ ᱟᱞᱮ ᱥᱮᱱ ᱫᱚ
ᱟᱪᱷᱟ
ᱜᱚᱝᱠᱮ ᱱᱚᱜ-ᱚᱭ ᱡᱮᱢᱚᱱ ᱟᱞᱮ ᱥᱮᱱ ᱤᱭᱟᱹ ᱵᱩᱨᱩ ᱵᱮᱱ ᱟᱸᱡᱚᱢ ᱟᱠᱟᱜᱼᱟ, ᱡᱮᱢᱚᱱ ᱥᱩᱥᱩᱱᱤᱭᱟᱹ
ᱦᱮᱸᱻ ᱦᱮᱸ ᱜᱚᱝᱠᱮ ᱟᱸᱡᱚᱢ ᱫᱚ ᱞᱤᱧ ᱟᱸᱡᱚᱢ ᱟᱠᱟᱫᱟ ᱢᱮᱱᱠᱷᱟᱱ ᱪᱟᱞᱟᱣ ᱵᱟᱲᱟ ᱫᱚ ᱵᱟᱝ ᱦᱩᱭᱩ ᱟᱨ ᱠᱤ
ᱟᱪᱷᱟ-ᱟᱪᱷᱟ ᱦᱚᱭ ᱜᱚᱝᱠᱮ ᱟᱹᱞᱤᱧ ᱫᱚ ᱮᱠᱟᱞ ᱚᱱᱟ ᱥᱩᱨ ᱨᱮᱱ ᱠᱟᱱ ᱜᱮᱭ-ᱟ ᱞᱤᱧ
ᱚ-ᱚ
ᱜᱚᱝᱠᱮ ᱟᱯᱮ ᱥᱮᱱ ᱫᱚ ᱛᱟᱦᱞᱮ ᱚᱝᱠᱟ ᱫᱚ ᱪᱮᱫ ᱠᱚ ᱢᱮᱱᱟᱜᱼᱟ?
ᱟᱞᱮᱥᱮᱫ ᱫᱚ ᱜᱚᱝᱠᱮ ᱵᱤᱨ ᱠᱚᱫᱚ ᱢᱮᱱᱟᱜᱼᱟ ᱢᱮᱱᱠᱷᱟᱱ ᱵᱩᱨᱩ ᱠᱚᱫᱚ ᱵᱟᱹᱱᱩᱜ ᱛᱟᱞᱮᱭᱟ᱾
ᱟᱪᱷᱟ-ᱟᱪᱷᱟ
ᱟᱫᱚ ᱵᱤᱨ ᱨᱮᱜᱮ ᱟᱞᱮ ᱫᱚ ᱥᱟᱱᱟᱢ ᱠᱤᱪᱷᱩ ᱛᱟᱞᱮ
ᱦᱚᱭ-ᱦᱚᱭ
ᱟᱫᱚ ᱟᱞᱮ ᱱᱚᱛᱮᱱ ᱠᱚ ᱦᱚᱲ ᱫᱚ ᱵᱩᱨᱩ ᱠᱚᱠᱚ ᱧᱮᱞ ᱞᱮᱠᱷᱟᱱ ᱜᱮᱠᱚ ᱞᱟᱹᱭᱟ ᱟᱹᱰᱤ ᱢᱟᱨᱟᱝ ᱢᱤᱫ ᱴᱟᱝ ᱢᱟᱱᱮ ᱟᱹᱰᱤ ᱢᱟᱱᱮ ᱫᱚᱢᱮ ᱧᱮᱞ ᱠᱚ ᱪᱟᱞᱟᱜᱼᱟ ᱵᱤᱨ ᱵᱩᱨᱩ ᱠᱚ ᱧᱮᱧᱮᱞ ᱟᱨ ᱠᱤ ᱦᱮᱸ ᱥᱮ ᱠᱟᱹᱴᱤᱡ
ᱦᱳᱭ ᱦᱳᱭ
ᱛᱟᱞᱦᱮ ᱜᱚᱝᱠᱮ ᱚᱱᱟ ᱫᱚ ᱪᱮᱫ ᱞᱮᱠᱟ ᱚᱸᱰᱮ ᱵᱩᱨᱩ ᱠᱚᱨᱮ ᱫᱚ ᱵᱚᱸᱜᱟ ᱵᱩᱨᱩ ᱠᱚ ᱦᱳᱭᱳᱜ ᱜᱮᱭ-ᱟ ᱥᱮ
ᱦᱳᱭ ᱦᱳᱭ ᱜᱚᱝᱠᱮ ᱵᱚᱸᱜᱟ ᱵᱩᱨᱩ ᱠᱚ ᱦᱚᱸ ᱦᱳᱭᱳᱜ ᱜᱮᱭᱼᱟ ᱡᱮ ᱢᱚᱱ ᱪᱮᱛᱟᱱ ᱨᱮ ᱦᱚᱸ ᱢᱤᱫ ᱴᱟᱝ ᱤᱭᱟᱹ ᱢᱮᱱᱟᱜᱼᱟ ᱚᱸᱰᱮ ᱢᱚᱸᱱᱫᱤᱨ ᱢᱮᱱᱟᱜᱼᱟ ᱚᱸᱰᱮ ᱦᱚᱸᱠᱚ ᱤᱭᱟᱹᱭ ᱜᱮᱭ-ᱟ ᱚᱱᱟ ᱥᱟᱶ ᱛᱮ ᱞᱟᱛᱟᱨ ᱠᱚ ᱨᱮ ᱫᱚ ᱟᱹᱰᱤ ᱞᱮᱠᱟᱱᱼᱟᱜ ᱢᱚᱸᱱᱫᱤᱨ ᱠᱚ ᱧᱮᱞᱚᱜᱼᱟ
ᱟᱫᱚ ᱟᱵᱚ ᱥᱟᱱᱛᱟᱲ ᱠᱚ ᱦᱚᱸ ᱛᱚ ᱠᱚ ᱛᱟᱦᱮᱱ ᱜᱮᱭ-ᱟ ᱥᱮ ᱚᱱᱟ ᱵᱩᱨᱩ ᱠᱚ ᱨᱮᱫ ᱫᱚ ᱥᱮ ᱵᱩᱨᱩ ᱞᱟᱛᱟᱨ ᱠᱚᱨᱮ ᱡᱟᱸᱦᱟ ᱚᱲᱟᱜ ᱫᱩᱣᱟᱹᱨ ᱢᱮᱱᱟᱜ ᱛᱟᱠᱚ ᱜᱮᱭ-ᱟ ᱥᱮ
ᱦᱳᱭ ᱦᱳᱭ ᱜᱚᱝᱠᱮ ᱚᱝᱠᱟ ᱞᱮᱠᱟ ᱫᱚ ᱚᱸᱰᱮ ᱫᱚ ᱧᱮᱞ ᱞᱮᱠᱷᱟᱱ ᱫᱚ ᱛᱟᱦᱮᱱ ᱚᱲᱟᱜ ᱠᱚᱫᱚ ᱢᱟᱱᱮ ᱟᱹᱛᱳ ᱚᱲᱟᱜ ᱞᱮᱠᱟ ᱫᱚ ᱚᱝᱠᱟ ᱥᱩᱨ ᱥᱩᱯᱩᱨ ᱦᱚᱸ ᱦᱮᱱᱟᱜ ᱜᱮᱭ-ᱟ
ᱟᱪᱪᱷᱟ ᱟᱪᱪᱷᱟ
ᱮᱠᱟᱞ ᱚᱱᱟ ᱠᱷᱟᱹᱛᱤᱨ ᱚᱱᱟ ᱥᱩᱨ ᱚᱱᱟ ᱠᱚᱨᱮ ᱦᱚᱸ ᱟᱵᱚ ᱥᱟᱱᱛᱟᱲ ᱠᱚ ᱢᱤᱫ ᱵᱟᱨ ᱫᱚᱠᱟᱱ ᱫᱚ ᱢᱮᱱᱟᱜ ᱜᱮᱭ-ᱟ
ᱚ ᱚ ᱥᱟᱱᱛᱟᱲ ᱠᱚᱣᱟᱜ ᱥᱮ ᱦᱮᱸ ᱟᱨ ᱫᱤᱠᱩ ᱫᱚᱢᱮ ᱧᱮᱞ ᱠᱚ ᱪᱟᱞᱟᱜᱼᱟ ᱚᱱᱟ ᱵᱩᱨᱩ ᱠᱚ ᱧᱮ ᱧᱮᱞ
ᱮᱠᱟᱞ ᱮᱠᱟᱞ ᱜᱚᱝᱠᱮ ᱧᱮᱞ ᱞᱮᱠᱷᱟᱱ ᱫᱚ ᱱᱚᱜ-ᱚᱭ ᱡᱮ ᱢᱚᱱ ᱱᱚᱵᱷᱮᱢᱵᱚᱨ ᱰᱤᱥᱮᱢᱵᱚᱨ ᱡᱟᱱᱩᱣᱟᱨᱤ ᱚᱱᱟ ᱵᱟᱨ ᱯᱮ ᱪᱟᱸᱫᱳ ᱫᱚ ᱟᱹᱰᱤ ᱡᱟᱹᱥᱛᱤ ᱜᱮ ᱫᱟᱲᱟᱱ ᱠᱚ ᱦᱤᱡᱩᱜᱼᱟ ᱟᱹᱰᱤ ᱥᱟᱺᱜᱤᱧ ᱥᱟᱺᱜᱤᱧ ᱠᱷᱚᱱᱟᱜ
ᱟᱫᱚ ᱜᱚᱝᱠᱮ ᱚᱱᱟ ᱡᱟᱦᱟᱸ ᱵᱩᱨᱩ ᱥᱩᱥᱩᱱᱤᱭᱟᱹ ᱵᱩᱨᱩ ᱢᱮᱱᱟᱜ ᱟᱠᱟᱫᱟ ᱥᱮ ᱟᱫᱚ ᱟᱵᱚ ᱥᱟᱱᱛᱟᱲ-ᱟᱜ ᱱᱤᱝᱠᱟᱹ ᱯᱟᱛᱟ ᱯᱚᱨᱚᱵᱽ ᱠᱚᱫᱚ ᱚᱱᱟ ᱞᱟᱥᱟᱨ ᱦᱮᱫ ᱛᱮ ᱫᱚ ᱢᱤᱫ ᱴᱟᱝ ᱜᱟᱱ ᱦᱚᱸ ᱦᱮᱱᱟᱜᱼᱟ ᱥᱮ ᱵᱟᱹᱱᱩᱜᱼᱟ ᱛᱟᱦᱞᱮ
ᱦᱳᱭ ᱦᱳᱭ ᱜᱚᱝᱠᱮ ᱱᱚᱜ-ᱚᱭ ᱟᱹᱰᱤ ᱞᱟᱦᱟ ᱫᱚ ᱵᱟᱝ ᱛᱟᱦᱮᱸ ᱠᱟᱱᱟ ᱱᱚᱜ-ᱚᱭ ᱯᱩᱱ ᱥᱮᱨᱢᱟ ᱦᱩᱭᱩᱜ ᱠᱟᱱᱟ ᱟᱵᱚ ᱥᱟᱱᱛᱟᱲ ᱦᱚᱸ ᱮᱦᱚᱵ ᱦᱩᱭ ᱠᱟᱱᱟ᱾
ᱚ ᱚ ᱟᱹᱰᱤ ᱱᱟᱯᱟᱭ ᱢᱤᱫ ᱢᱤᱫᱴᱟᱝ ᱚᱱᱟ ᱢᱤᱫᱴᱟᱝ ᱵᱩᱨᱩ ᱛᱮ ᱧᱮᱞ ᱛᱮᱠᱚ ᱪᱟᱞᱟᱜᱼᱟ ᱵᱩᱨᱩ ᱦᱚᱸᱵᱚᱱ ᱧᱮᱞᱟ ᱥᱟᱶᱛᱮ ᱯᱟᱛᱟ ᱠᱚᱦᱚᱸᱵᱚᱱ ᱧᱮᱞ ᱫᱟᱨᱟᱭᱟ ᱥᱮ᱾
ᱦᱳᱭ ᱦᱳᱭ ᱡᱮᱢᱚᱱ ᱟᱵᱚ ᱚᱱᱟ ᱦᱚᱸ ᱵᱟᱨᱫᱤᱱ ᱦᱟᱱᱟ ᱚᱱᱟ ᱫᱚ ᱟᱵᱩᱣᱟᱜ ᱥᱚᱦᱨᱟᱭ ᱵᱚᱸᱜᱟ ᱨᱮ ᱦᱩᱭᱩᱜᱼᱟ᱾
ᱢᱟᱱᱮ ᱜᱚᱴᱟ ᱟᱥᱛᱮ ᱟᱥᱛᱮ ᱚᱱᱟᱦ ᱦᱚᱸ ᱢᱟᱱᱮ ᱩᱱᱟᱹᱜ ᱵᱟᱝᱞᱮ ᱵᱟᱞᱮ ᱧᱩᱛᱩᱢ ᱧᱩᱛᱩᱢ ᱚᱱᱟ ᱵᱩᱨᱩ ᱫᱚᱞᱮ ᱟᱸᱡᱚᱢ ᱚᱱᱟ ᱧᱩᱛᱩᱢ ᱨᱮᱱᱟᱜ ᱢᱮᱱᱠᱷᱟᱱ ᱚᱱᱠᱟᱱ ᱯᱟᱛᱟ ᱯᱚᱨᱚᱵᱽ ᱫᱚᱠᱚ ᱟᱹᱨᱤ ᱠᱚ ᱢᱟᱱᱮ ᱜᱚᱴᱟ ᱫᱤᱥᱚᱢ ᱦᱚᱲ ᱫᱚ ᱟᱹᱣᱨᱤ ᱠᱚ ᱵᱟᱲᱟᱭ ᱛᱤᱭᱳᱜᱟ᱾
ᱮᱠᱟᱮᱠᱟ ᱟᱫᱚ ᱜᱚᱝᱠᱮ ᱚᱱᱠᱟ ᱧᱮᱞ ᱞᱮᱠᱷᱟᱱ ᱫᱚ ᱟᱹᱰᱤ ᱫᱤᱱ ᱫᱚ ᱵᱟᱝ ᱦᱩᱭ ᱟᱠᱟᱱᱟ ᱛᱚ ᱚᱱᱟ ᱠᱷᱟᱹᱛᱤᱨ ᱛᱮ ᱚᱱᱠᱟ ᱞᱮᱠᱟ ᱡᱟᱦᱳᱜ ᱡᱚᱛᱚ ᱦᱚᱲ ᱫᱚ ᱟᱹᱣᱨᱤ ᱠᱚ ᱵᱩᱡᱷᱟᱹᱣᱟ᱾
ᱟᱪᱪᱷᱟ ᱟᱫᱚ ᱟᱸᱥ ᱛᱮ ᱟᱸᱥ ᱛᱮ ᱚᱱᱟ ᱯᱟᱛᱟ ᱦᱚᱸ ᱧᱩᱛᱩᱢ ᱞᱮᱠᱟ ᱥᱮ ᱟᱹᱰᱤ ᱫᱤᱥᱚᱢ ᱨᱮᱱ ᱦᱚᱲ ᱠᱚ ᱵᱟᱰᱟᱭ ᱛᱮᱭᱳᱜᱼᱟ ᱵᱚᱞ ᱛᱮ ᱱᱚᱰᱮ ᱢᱤᱫ ᱴᱟᱝ ᱯᱟᱛᱟ ᱦᱳᱭᱳᱜᱼᱟ ᱢᱮᱱ ᱛᱮ
ᱦᱳᱭ ᱦᱳᱭ ᱦᱳᱭ ᱮᱠᱟᱞ ᱮᱠᱟᱞ ᱜᱚᱝᱠᱮ
ᱦᱚᱸ ᱟᱫᱚ ᱚᱱᱟ ᱯᱟᱛᱟᱨ ᱨᱮ ᱥᱩᱫᱩ ᱮᱱ ᱮᱱᱮᱡ ᱥᱮᱨᱮᱧ ᱦᱚᱸ ᱟᱵᱟᱨ ᱥᱟᱶᱛᱮ ᱡᱟᱦᱟᱱ ᱡᱤᱱᱤᱥ ᱥᱮᱠᱷᱨᱤᱧᱠᱷᱨᱤᱧ ᱟᱹᱠᱷᱨᱤ ᱠᱚᱦᱚᱸᱛᱚ ᱢᱮᱱᱟᱜ ᱜᱮᱭᱟ ᱥᱮ
ᱦᱳᱭ ᱦᱳᱭ ᱢᱟᱱᱮ ᱡᱩᱫᱤ ᱟᱵᱚᱣᱟᱜ ᱡᱚᱠᱷᱚᱱ ᱯᱟᱛᱟ ᱦᱩᱭᱩᱜᱼᱟ ᱟᱵᱚ ᱥᱟᱱᱛᱟᱲᱟᱜ ᱩᱱ ᱚᱠᱛᱚ ᱫᱚ ᱚᱸᱰᱮ ᱫᱚ ᱚᱱᱠᱟ ᱮᱴᱟᱜ ᱢᱟᱱᱮ ᱤᱭᱟᱹ ᱫᱤᱠᱩ ᱪᱷᱟᱛᱤᱠ ᱠᱚᱫᱚ ᱚᱱᱠᱟ ᱞᱮᱠᱟ ᱫᱚᱠᱟᱱ ᱠᱚᱫᱚ ᱫᱟᱣ ᱫᱚ ᱵᱟᱠᱚ ᱧᱟᱢᱟ ᱩᱱ ᱚᱠᱛᱚ ᱠᱷᱟᱹᱞᱤ ᱟᱵᱚ ᱥᱟᱱᱛᱟᱲᱟᱜ ᱜᱤ ᱾
ᱚ ᱦᱚᱜ ᱱᱟ ᱢᱤᱫᱴᱟᱝ ᱟᱸᱡᱚᱢ ᱛᱮ ᱟᱹᱰᱤ ᱵᱷᱟᱜᱮᱧ ᱵᱩᱡᱽ ᱠᱮᱫᱟ ᱵᱚᱞᱛᱮ ᱡᱟᱦᱟᱸ ᱡᱚᱠᱷᱚᱱ ᱟᱵᱚᱣᱟᱜ ᱥᱟᱱᱛᱟᱲᱟᱜ ᱯᱟᱛᱟ ᱦᱩᱭᱩᱜ ᱚᱱᱟ ᱥᱟᱶᱛᱮ ᱫᱤᱠᱩ ᱥᱮ ᱪᱷᱟᱹᱛᱤᱠ ᱡᱟᱹᱛᱤ ᱠᱚᱫᱚ ᱵᱟᱝ ᱠᱚ ᱫᱚᱠᱟᱱᱟᱜ ᱫᱟᱹᱱᱤᱧ ᱦᱚᱪᱚ ᱟᱠᱚᱣᱟ᱾
ᱦᱳᱭ ᱦᱳᱭ
ᱚᱱᱟᱜᱮ ᱢᱤᱫᱴᱟᱝ ᱟᱹᱰᱤ ᱮᱴᱟᱜ ᱡᱟᱭᱜᱟ ᱨᱮ ᱧᱮᱞ ᱵᱟᱲᱟ ᱦᱩᱭᱩᱜ ᱠᱟᱱᱟ ᱟᱵᱚ ᱥᱟᱱᱛᱟᱲ ᱱᱚᱣᱟ ᱡᱟᱦᱟᱸ ᱯᱚᱨᱚᱵᱽ ᱯᱟᱛᱟ ᱠᱚ ᱦᱩᱭᱩᱜ ᱠᱟᱱᱟ ᱚᱱᱟ ᱡᱟᱭᱜᱟ ᱨᱮ ᱪᱷᱟᱹᱛᱤᱠ ᱠᱚᱠᱚ ᱫᱚᱠᱟᱱ ᱮᱫᱟ ᱱᱚᱣᱟ ᱫᱚ ᱠᱤᱱᱛᱩ ᱵᱟᱝ ᱴᱷᱤᱠᱚᱜ ᱠᱟᱱ ᱛᱟᱠᱣᱟ᱾ ᱛᱟᱵᱚᱱᱟ ᱾ ᱦᱮᱸ ᱥᱮ ᱵᱟᱝ ᱦᱩᱸ ᱦᱩᱸ ᱦᱩᱸ ᱦᱩᱸ, ᱟᱪᱪᱷᱟ ᱟᱪᱪᱷᱟ,
ᱚᱸᱰᱮ ᱫᱚ ᱚᱱᱠᱟ ᱧᱮᱞ ᱞᱮᱠᱷᱟᱱ ᱫᱚ ᱠᱷᱟᱹᱞᱤ ᱟᱵᱚ ᱥᱟᱱᱛᱟᱲ ᱠᱚᱣᱟᱜ ᱜᱮ ᱡᱟᱦᱟᱱᱟᱜ ᱠᱟᱹᱢᱤ ᱠᱚᱨᱮᱱᱟᱜ ᱤᱭᱟᱹ ᱠᱚ ᱧᱟᱢᱚᱜᱼᱟ᱾
ᱩᱱ ᱚᱠᱛᱚ ᱫᱚ,
ᱢᱟᱱᱮ ᱥᱟᱱᱛᱟᱨᱟᱜ ᱥᱟᱱᱟᱢ ᱞᱮᱠᱟᱱ ᱡᱟᱦᱟᱸ ᱠᱟᱹᱢᱤ ᱠᱟᱹᱥᱱᱤ ᱨᱮᱱᱟᱜ ᱡᱤᱱᱤᱥ ᱛᱟᱵᱚᱱ, ᱚᱱᱟ ᱠᱚᱜᱮ ᱧᱟᱢᱚᱜ ᱟᱥᱮ ᱪᱮᱫ? ᱚᱸᱻ ᱟᱫᱚ ᱡᱮᱢᱚᱱ ᱯᱟᱹᱧᱪᱤ ᱠᱚᱦᱚᱸ ᱵᱚᱱ ᱞᱟᱹᱭᱫᱟ ᱦᱮᱸ ᱥᱮ ᱵᱟᱝ?
ᱦᱳᱭ ᱦᱳᱭ, ᱚᱱᱟ ᱢᱟᱱᱮ ᱡᱚᱛᱚ ᱞᱮᱠᱟᱱᱟᱜ ᱜᱮ ᱯᱟᱹᱧᱪᱤ ᱠᱚ, ᱛᱩᱢᱫᱟᱹᱜ ᱴᱟᱢᱟᱠ ᱡᱷᱚᱛᱚ ᱞᱮᱠᱟᱱᱟᱜ ᱠᱚᱜᱮ, ᱢᱟᱱᱮ ᱟᱵᱚ ᱟᱵᱚᱣᱟᱜ ᱥᱚᱢᱟᱡ ᱨᱮ ᱡᱟᱦᱟᱸ ᱠᱚ ᱦᱮᱱᱟᱜ ᱫᱚ,
ᱟᱨ ᱡᱟᱦᱟᱸ ᱟᱨᱠᱤ ᱮᱱᱮᱡ ᱫᱚ ᱢᱟᱱᱮ ᱯᱟᱛᱟ ᱠᱚᱜᱮ ᱠᱚ ᱮᱱᱮᱡᱟ ᱥᱮ?
ᱦᱳᱭ ᱦᱳᱭ
ᱚ ᱟᱨ ᱚᱱᱟ ᱡᱟᱦᱟᱸ ᱵᱩᱨᱩ ᱵᱤᱱ ᱞᱟᱹᱭ ᱠᱮᱫᱟ ᱥᱮ, ᱵᱩᱨᱩ ᱠᱚᱨᱮ ᱫᱷᱟᱨᱮ ᱟᱰᱮ ᱯᱟᱥᱮ ᱨᱮ ᱢᱤᱫᱴᱟᱝ ᱤᱥᱠᱩᱞ ᱢᱮᱱᱟᱜ ᱠᱚ ᱥᱮ ᱡᱮ ᱢᱟᱱᱮ ᱤᱛᱩᱱ ᱟᱥᱲᱟ ᱠᱚᱦᱚᱸ ᱢᱮᱱᱟᱜᱼᱟ ᱟᱸᱡᱚᱢ ᱵᱟᱲᱟ ᱟᱠᱟᱫᱟ᱾
ᱦᱳᱭ ᱤᱛᱩᱱ ᱟᱥᱲᱟ ᱠᱚᱫᱚ, ᱦᱮᱱᱟᱜ ᱜᱮᱭᱟ᱾ ᱮᱱᱠᱷᱟᱱ ᱟᱵᱚ ᱠᱚᱣᱟᱜ ᱦᱚᱸ ᱦᱮᱱᱟᱜ ᱜᱮᱭᱟ᱾
ᱚ ᱛᱟᱯᱚᱨᱮᱱ ᱢᱟᱹᱭ ᱵᱟᱹᱵᱩ ᱛᱟᱠᱚ ᱯᱟᱹᱴᱷᱩᱣᱟᱹ ᱠᱚ ᱚᱱᱟ ᱚᱸᱰᱮ ᱥᱮᱪᱮᱫ ᱠᱚ ᱥᱮᱬᱟᱭᱮᱫᱟ ᱥᱮ ᱵᱟᱝ ᱥᱤᱠᱷᱱᱟᱹᱛ ᱥᱮᱫ ᱠᱚ ᱞᱟᱦᱟᱜ ᱠᱟᱱᱟ ᱥᱮ ᱵᱟᱝ?
ᱦᱳᱭ ᱦᱳᱭ, ᱮᱠᱟᱞ ᱮᱠᱟᱞ,
ᱢᱟᱱᱮ ᱛᱟᱦᱞᱮ ᱟᱛᱳ ᱥᱩᱨ ᱨᱮ ᱡᱟᱦᱟᱸ ᱵᱩᱨᱩ ᱢᱮᱱᱟᱜ ᱠᱟᱫᱟ ᱚᱱᱟ ᱵᱩᱨᱩ ᱛᱟᱦᱮᱸ ᱠᱟᱛᱮ ᱢᱟᱱᱮ ᱟᱹᱰᱤ ᱠᱤᱪᱷᱩ ᱜᱮ ᱟᱵᱚ ᱥᱟᱱᱛᱟᱲ ᱠᱚᱵᱚᱱ ᱧᱟᱢ ᱮᱫᱟ ᱥᱮ ᱪᱮᱫ?
ᱦᱳᱭ ᱜᱚᱝᱠᱮ ᱚᱱᱠᱟ ᱚᱱᱟ ᱢᱮᱱᱟᱜ ᱠᱷᱟᱹᱛᱤᱨ ᱛᱮ ᱟᱵᱚᱣᱟᱜ ᱦᱚᱸ ᱟᱹᱰᱤ ᱞᱮᱠᱟᱱᱟᱜ, ᱤᱭᱟᱹ ᱧᱟᱢᱚᱜ ᱠᱟᱱᱟ᱾
ᱦᱮᱸ
ᱜᱚᱝᱠᱮ ᱡᱩᱫᱤ ᱚᱝᱠᱟ, ᱚᱠᱛᱚ ᱠᱚᱵᱮᱱ ᱧᱟᱢ ᱞᱮᱠᱷᱟᱱ ᱦᱤᱡᱩᱜ ᱟᱵᱤᱱ?
ᱟᱪᱪᱷᱟ ᱦᱮᱸ ᱱᱤᱦᱟᱹᱛ ᱞᱤᱧ ᱪᱟᱞᱟᱜᱼᱟ, ᱡᱩᱫᱤ ᱚᱠᱛᱚ ᱠᱚᱞᱤᱧ ᱩᱰᱩᱜ ᱫᱟᱲᱮᱜᱼᱟ, ᱥᱮ ᱚᱠᱛᱚ ᱠᱚᱞ ᱜᱮᱞᱟ, ᱟᱫᱚ ᱜᱚᱝᱠᱮ ᱯᱚᱨᱚᱵᱽ ᱯᱟᱛᱟ ᱫᱚ ᱟᱵᱚᱣᱟ ᱥᱟᱱᱛᱟ ᱨᱮᱱᱟᱜ ᱡᱤᱱᱤᱥ ᱠᱟᱱᱟ ᱛᱚ ᱚᱱᱟ ᱠᱚᱫᱚ ᱧᱮᱞ ᱫᱚᱦᱚ ᱠᱷᱟᱜ ᱠᱷᱟᱱ ᱜᱮ ᱦᱟᱯᱤᱱ ᱫᱤᱱ ᱨᱮ ᱠᱟᱹᱢᱤ ᱜᱮ ᱞᱟᱜᱟᱜ ᱛᱟᱢᱟ, ᱦᱮᱸᱥᱮ, ᱡᱟᱦᱟᱸ ᱛᱤᱥᱮᱢ ᱞᱟᱹᱭ ᱫᱟᱲᱮᱜᱼᱟ ᱞᱟᱹᱭᱟᱢ ᱦᱮᱸ ᱚᱸᱰᱮ ᱢᱤᱫ ᱫᱷᱟᱣᱩᱧ ᱪᱟᱞᱟᱣ ᱞᱮᱱᱟ ᱯᱟ ᱛᱟ ᱦᱩᱭᱩᱜᱼᱟ ᱟᱹᱰᱤ ᱱᱤᱝᱠᱟᱹ ᱫᱚᱢᱮᱞ ᱫᱚᱢᱮᱞ ᱥᱟᱱᱛᱟᱲ ᱠᱚᱠᱚ ᱦᱤᱡᱩᱜᱼᱟ ᱾ ᱦᱮᱸ ᱥᱮ ᱦᱮᱸ ᱟᱨ ᱚᱱᱮ ᱡᱟᱦᱟᱸ ᱵᱩᱨᱩ ᱢᱮᱱᱟᱜ ᱟᱥᱮ ᱟᱫᱚ ᱵᱩᱨᱩ ᱨᱮᱠᱚ ᱞᱟᱹᱭᱟ, ᱱᱚᱜᱼᱱᱟ ᱥᱤᱡᱤᱱ ᱨᱮᱫᱚ ᱱᱤᱛᱚᱜ ᱢᱟ ᱫᱚᱢᱮ ᱢᱤᱫᱴᱟᱝ ᱫᱟᱜ ᱫᱩᱞ ᱱᱮ ᱫ ᱡᱟᱦᱟᱸ ᱫᱮᱠᱚᱣᱟᱜ ᱢᱤᱫ ᱴᱟᱝ ᱦᱩᱭᱩᱜ ᱠᱟᱱᱟ, ᱪᱷᱟᱹᱛᱤᱠ
ᱮᱠᱟᱞ ᱮᱠᱟᱞ ᱱᱤᱛᱚᱜ ᱚᱠᱛᱚ ᱨᱮᱫᱚ ᱜᱚᱝᱠᱮ ᱚᱸᱰᱮ ᱧᱮᱞ ᱞᱮᱠᱷᱟᱱ ᱫᱚ, ᱱᱤᱛᱚᱜ ᱫᱚ ᱚᱱᱟ ᱞᱟᱹᱜᱤᱫ ᱛᱮᱫᱚ ᱟᱹᱰᱤ ᱵᱷᱤᱲ ᱛᱟᱦᱮᱱᱟ ᱾ ᱟᱹᱰᱤ ᱠᱷᱟᱱ ᱟᱹᱰᱤ ᱜᱮ, ᱢᱟᱱᱮ ᱱᱤᱛᱳᱜ ᱚᱸᱰᱮ ᱪᱟᱞᱟᱜ ᱠᱷᱟᱱ ᱫᱚ ᱚᱸᱰᱮ ᱫᱟᱜ, ᱦᱚᱸ ᱦᱟᱛᱟᱣ ᱨᱮᱱᱟᱜ ᱤᱭᱟᱹ ᱵᱟᱝ ᱧᱟᱢᱚᱜᱼᱟ ᱾
ᱚᱸᱻ ᱱᱤᱭᱟᱹ ᱞᱟᱹᱭᱟᱹ ᱠᱚ ᱚᱸᱰᱮ ᱠᱷᱚᱱ ᱫᱟᱜ ᱠᱚ ᱟᱹᱜᱩᱭᱟ ᱪᱮᱫ ᱠᱚ ᱞᱟᱹᱭᱟ ᱟᱨ ᱡᱟᱦᱟᱸᱭ ᱢᱮᱱᱟᱭ ᱫᱟᱠᱚ ᱢᱟᱨᱟᱝ ᱵᱩᱨᱩ ᱥᱮ ᱪᱮᱞᱮ ᱠᱚ ᱢᱮᱛᱟᱭ ᱥᱚᱥᱤ ᱵᱟᱵᱟ ᱩᱱᱤᱭᱟᱜ ᱵᱚᱦᱚᱜ ᱨᱮᱠᱚ ᱫᱟᱜ ᱠᱚ ᱫᱩᱞᱟ ᱥᱮ ᱪᱮᱫ?
ᱦᱳᱭ ᱦᱳᱭ,
ᱦᱮᱸ ᱟᱫᱚ ᱚᱸᱰᱮ ᱫᱚ ᱫᱟᱜ ᱫᱚ ᱚᱠᱟ ᱞᱮᱠᱟ ᱢᱟᱱᱮ ᱡᱷᱟᱨᱱᱟ ᱨᱮᱱᱟᱜ ᱫᱟᱜ ᱜᱮ ᱥᱮ ᱤᱱᱠᱟᱹ ᱡᱟᱦᱟᱱᱟᱜ ᱢᱤᱫᱴᱟᱝ ᱵᱚᱸᱜᱟ ᱵᱩᱨᱩ ᱣᱟᱜ ᱫᱟᱜ ᱢᱮᱱᱟᱜᱼᱟ, ᱟᱨᱠᱤ ᱪᱮᱫ ᱞᱮᱠᱟ?
ᱵᱟᱝ ᱜᱚᱝᱠᱮ ᱚᱱᱠᱟ ᱫᱚ ᱧᱮᱞ ᱞᱮᱠᱷᱟᱱ ᱫᱚ ᱚᱱᱟ ᱫᱚ ᱚᱱᱠᱟ ᱞᱮᱠᱟ ᱫᱚ ᱵᱟᱝ ᱤᱭᱟᱹ ᱠᱟᱱᱟ ᱾ ᱡᱮ ᱚᱠᱟ ᱠᱷᱚᱱ ᱦᱤᱡᱩᱜ ᱠᱟᱱᱟ ᱢᱮᱱᱠᱷᱟᱱ, ᱵᱩᱨᱩ ᱠᱷᱚᱱᱟᱜ ᱜᱮ ᱦᱤᱡᱩᱜ ᱠᱟᱱᱟ ᱯᱩᱨᱟᱹ ᱤᱭᱟᱹ ᱡᱷᱟᱨᱱᱟ ᱠᱟᱛᱮᱫ ᱜᱮ
ᱚ-ᱚ
ᱦᱳᱭ ᱟᱫᱚ ᱚᱱᱟ ᱫᱚ ᱚᱱᱠᱟ ᱚᱱᱟ ᱫᱚ ᱥᱟᱹᱨᱤ ᱜᱷᱟᱹᱲᱤᱡ ᱥᱟᱨᱟ ᱜᱷᱟᱹᱲᱤᱡ ᱜᱮ ᱡᱚᱨᱚᱜᱼᱟ ᱚᱠᱟ ᱚᱱᱟ ᱨᱮᱱᱟᱜ ᱫᱚ ᱵᱚᱱᱫᱚ ᱨᱮᱱᱟᱜ ᱤᱭᱟᱹ ᱫᱚ ᱵᱟᱹᱱᱩᱜᱼᱟ ᱥᱤᱧ ᱧᱤᱫᱟᱹ ᱥᱟᱨᱟ ᱜᱷᱟᱹᱲᱤᱡ ᱜᱮ ᱡᱟᱨᱚᱜᱼᱟ
ᱚ ᱛᱟᱦᱚᱞᱮ ᱡᱷᱟᱨᱱᱟ ᱠᱟᱱ ᱜᱮᱭᱟ ᱥᱮ ᱚ ᱱᱤᱛᱳᱜ ᱥᱤᱡᱤᱱ ᱫᱚᱠᱚ ᱞᱟᱹᱭᱟ ᱟᱹᱰᱤ ᱦᱚᱲᱟᱜ ᱠᱟᱹᱴᱤᱡ ᱢᱚᱪᱟ ᱠᱚᱨᱮᱧ ᱟᱸᱡᱚᱢ ᱵᱟᱲᱟ ᱠᱟᱫᱟ ᱫᱟᱜ ᱟᱹᱜᱩ ᱱᱚᱸᱰᱮᱞᱮ ᱪᱟᱞᱟᱜ ᱠᱟᱱᱟ
ᱦᱳᱭ ᱦᱳᱭ
ᱦᱮᱸᱪᱮ ᱚ
ᱜᱚᱝᱠᱮ ᱛᱚ ᱟᱯᱮᱥᱮᱱ ᱫᱚ ᱚᱱᱠᱟ ᱧᱮᱞᱡᱚᱝ ᱛᱮᱱᱟᱜ ᱫᱚ ᱚᱱᱠᱟ ᱪᱮᱫ ᱠᱚ ᱢᱮᱱᱟᱜᱼᱟ?
ᱱᱤᱛᱳᱜ ᱜᱚᱝᱠᱮ ᱟᱞᱮ ᱡᱟᱦᱟᱸ ᱡᱟᱦᱟᱸ ᱟᱹᱞᱤᱧᱟᱜ ᱫᱤᱥᱚᱢ ᱠᱚᱨᱮ ᱡᱟᱦᱟᱸ ᱱᱤᱛᱚᱜ ᱥᱤᱡᱤᱱ ᱨᱮᱫᱚ ᱧᱮᱞ ᱛᱮᱱᱟᱜ ᱫᱚ ᱫᱚ ᱚᱱᱠᱟᱱ ᱫᱚ ᱟᱹᱞᱤᱧᱟᱜ ᱫᱚ ᱵᱟᱹᱱᱩᱜ ᱟᱠᱟᱫᱟ ᱛᱚᱵᱮ ᱟᱹᱞᱤᱧᱟᱜ ᱡᱟᱦᱟᱸ ᱥᱩᱨ ᱨᱮ ᱚᱲᱟᱜ ᱛᱟᱹᱞᱤᱧ ᱚᱱᱟ ᱠᱷᱚᱱ ᱛᱤᱨᱤᱥ ᱠᱤᱞᱳᱢᱤᱴᱟᱨ ᱥᱟᱺᱜᱤᱧ ᱨᱮ ᱢᱤᱫᱴᱟᱝ ᱟᱵᱚᱣᱟᱜ ᱡᱜᱮᱛ ᱡᱟᱛᱟᱠ ᱢᱮᱱᱛᱮ ᱛᱮ ᱯᱷᱟᱛᱟ ᱦᱩᱭᱩᱜ ᱛᱟᱵᱚᱱᱟ
ᱦᱳᱭ ᱦᱳᱭ
ᱚᱱᱟ ᱯᱟᱛᱷᱟ ᱯᱟᱴᱟ ᱵᱤᱸᱫᱷᱟᱹ ᱧᱩᱛᱩᱢ ᱫᱚᱵᱤᱱ ᱟᱸᱡᱚᱢ ᱟᱠᱟᱜ ᱜᱮᱭᱟ ᱥᱮ
ᱦᱳᱭ ᱦᱳᱭ ᱟᱸᱡᱚᱢ ᱦᱩᱭᱩ ᱟᱠᱟᱱᱟ ᱜᱚᱝᱠᱮ ᱚᱸᱰᱮ ᱪᱟᱞᱟᱜ ᱨᱮᱱᱟᱜ ᱦᱚᱸ ᱢᱚᱱᱮ ᱢᱮᱱᱟᱜᱼᱟ ᱢᱮᱱ ᱠᱷᱟᱱ ᱚᱱᱟ ᱚᱠᱛᱚ ᱜᱮ ᱵᱟᱝ ᱢᱟᱱᱮ ᱚᱛᱚ ᱠᱚ ᱵᱟᱝ ᱧᱟᱢ ᱟᱠᱟᱱ ᱠᱷᱟᱹᱛᱤᱨ ᱛᱮ ᱪᱟᱞᱟᱣ ᱵᱟᱝ ᱦᱩᱭᱩ ᱟᱠᱟᱱᱟ
ᱚ ᱱᱤᱦᱟᱹᱛ ᱡᱩᱫᱤ ᱟᱹᱵᱤᱱ ᱚᱠᱛᱚ ᱠᱚᱵᱤᱱ ᱧᱟᱢ ᱠᱷᱟᱱ ᱡᱟᱦᱟᱸ ᱦᱤᱡᱩᱜ ᱵᱤᱜᱤᱱ ᱱᱚᱣᱟ ᱠᱚ ᱯᱟᱴᱟᱵᱤᱱᱫᱟᱹ ᱫᱟᱵᱟ ᱯᱩᱨᱟᱹ ᱫᱷᱟᱹᱨᱛᱤ ᱨᱮᱱᱟᱜ ᱯᱟᱛᱟ ᱞᱮᱠᱟᱜᱮ ᱞᱟᱹᱭ ᱠᱟᱱᱟ ᱡᱮᱜᱮᱛ ᱡᱟᱛᱟᱠ ᱨᱮᱱᱟᱜ
ᱚᱠᱛᱚ ᱠᱚ ᱧᱟᱢ ᱞᱮᱱᱠᱷᱟᱱ ᱪᱟᱞᱟᱜ ᱦᱩᱭᱩᱜᱼᱟ ᱚᱱᱠᱟᱱ ᱟᱵᱚᱣᱟᱜ ᱧᱩᱛᱩᱢ ᱧᱩᱛᱩᱢᱟᱱᱟᱜ ᱯᱟᱛᱟ ᱠᱚᱫᱚ ᱧᱮᱞ ᱠᱟᱜ ᱨᱮᱱᱟᱜ ᱢᱤᱫ ᱫᱷᱟᱣ ᱫᱚ ᱧᱮᱞ ᱠᱟᱜ ᱫᱚ ᱞᱟᱹᱠᱛᱤ ᱠᱟᱱᱟ
ᱢᱟᱱᱮ ᱟᱵᱚ ᱟᱵᱤᱱ ᱪᱮᱫ ᱞᱮᱠᱟ ᱵᱟᱹᱵᱤᱱ ᱞᱟᱹᱭ ᱠᱮᱫᱟ ᱟᱵᱤᱱᱟᱜ ᱡᱟᱦᱟᱸ ᱥᱩᱥᱩᱱᱤᱭᱟᱹ ᱵᱩᱨᱩ ᱥᱮ ᱵᱩᱨᱩ ᱪᱚᱴᱨᱮ ᱡᱟᱦᱟᱸ ᱞᱟᱛᱟᱨ ᱨᱮ ᱯᱟᱛᱟ ᱦᱩᱭᱩᱜᱼᱟ ᱥᱮᱨᱚᱠᱚᱢ ᱚᱸᱰᱮ ᱦᱚᱸ ᱚᱱᱠᱟᱱ ᱥᱟᱱᱟᱢ ᱞᱮᱠᱟᱱ ᱡᱤᱱᱤᱥ ᱜᱮ ᱧᱟᱢᱚᱜᱼᱟ
ᱟᱪᱪᱷᱟ ᱟᱪᱪᱷᱟ ᱜᱚᱝᱠᱮ ᱟᱹᱰᱤ ᱱᱟᱯᱟᱭ ᱾ ᱚᱠᱛᱚ ᱠᱚ ᱧᱟᱢ ᱞᱮᱱ ᱠᱷᱟᱱ ᱯᱩᱨᱟᱹ ᱪᱟᱞᱟᱣ ᱩᱛᱟᱹᱨᱚᱜ ᱦᱩᱭᱩᱜᱼᱟ ᱾
ᱦᱩᱸ ᱾ ᱥᱩᱠᱨᱤ ᱡᱤᱞ ᱯᱤᱴᱷᱟᱹ ᱡᱟᱦᱟᱸ ᱠᱚ ᱞᱟᱹᱭᱟ ᱚᱱᱟ ᱦᱚᱸᱵᱤᱱ ᱧᱟᱢᱟ ᱾
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ ᱾ ᱚᱱᱟ ᱢᱟ ᱟᱵᱚᱣᱟᱜ ᱟᱹᱰᱤ ᱢᱟᱨᱟᱝ
ᱟᱹᱰᱤ ᱢᱟᱨᱟᱝ ᱦᱳᱭ ᱥᱮᱨᱣᱟ ᱞᱮᱠᱟᱱᱟᱜ ᱡᱤᱱᱤᱥ ᱠᱟᱱ ᱛᱟᱵᱚᱱᱟ ᱾
ᱮᱠᱟᱞ ᱮᱠᱟᱞ
ᱥᱩᱠᱨᱤ ᱡᱤᱞ ᱯᱤᱴᱷᱟᱹ ᱥᱟᱶᱛᱮ ᱡᱮᱢᱚᱱ ᱨᱟᱱ ᱢᱩᱨᱜᱟᱱ ᱨᱟᱹᱱᱩ ᱨᱟᱜ ᱦᱚᱸ ᱧᱟᱢᱚᱜ ᱜᱮᱭᱟ
ᱮᱠᱟᱞ ᱮᱠᱟᱞ ᱜᱚᱝᱠᱮ ᱪᱟᱞᱟᱜ ᱦᱩᱭᱩᱜᱼᱟ ᱾
ᱛᱟᱯᱚᱨᱮ ᱚᱱᱮ ᱰᱟᱜᱽ ᱥᱚᱢᱩᱚᱭ ᱡᱟᱦᱟᱸ ᱠᱚ ᱞᱟᱹᱭᱟ ᱚᱱᱟ ᱵᱟᱣᱞᱟ ᱛᱤᱠᱤ ᱥᱮ ᱪᱮᱫ ᱠᱚ ᱞᱟᱹᱭᱫᱟ ᱚᱱᱟ ᱦᱚᱸᱠᱚ ᱟᱹᱷᱨᱤᱧ ᱜᱮᱭᱟ ᱟᱨᱠᱤ ᱾
ᱟᱪᱪᱷᱟ ᱟᱪᱪᱷᱟ ᱾
ᱦᱩᱸ ᱟᱵᱟᱨ ᱯᱟᱹᱴᱟᱹᱭᱟᱹ ᱠᱚ ᱯᱟᱹᱴᱭᱟᱹ ᱠᱷᱤᱛᱟᱹ ᱯᱟᱹᱴᱭᱟᱹ ᱯᱟᱨᱠᱚᱢ ᱚᱱᱟ ᱠᱚᱫᱚ ᱧᱟᱢᱚᱜ ᱠᱟᱱ ᱜᱮᱭᱟ ᱜᱳᱴᱟ ᱥᱟᱱᱛᱟᱲᱟᱜ ᱯᱟᱛᱟ ᱨᱮᱦᱚᱸ ᱾ ᱦᱮᱸ ᱥᱮ ᱦᱮᱸ ᱦᱮᱸ ᱛᱟᱯᱚᱨᱮ ᱯᱚᱛᱚᱵ ᱯᱩᱛᱷᱤ ᱮᱢᱟᱱ ᱾ ᱱᱮᱛᱟᱨ ᱫᱚ ᱡᱟᱦᱟᱸ ᱞᱮᱠᱟᱱ ᱟᱵᱚᱣᱟᱜ ᱥᱟᱱᱛᱟᱲ ᱠᱟᱹᱴᱤᱡ ᱵᱚᱱ ᱡᱚᱢᱮᱞᱟ ᱞᱮᱱ ᱠᱷᱟᱱ ᱵᱚᱱ ᱚᱱᱟ ᱠᱚ ᱡᱟᱭᱜᱟ ᱨᱮᱦᱚᱸ ᱧᱟᱢᱚᱜ ᱠᱟᱱᱟ ᱾ ᱢᱮᱱ ᱠᱷᱟᱱ ᱚᱱᱟ ᱯᱟᱴᱟᱵᱤᱸᱫᱟᱹ ᱡᱟᱦᱟᱸ ᱯᱟᱛᱟ ᱠᱟᱱᱟ ᱚᱸᱰᱮ ᱫᱚ ᱠᱟᱹᱴᱤᱡ ᱡᱟᱹᱥᱛᱤ ᱧᱚᱜ ᱵᱤᱱ ᱧᱟᱢᱟ ᱟᱨᱠᱤ ᱾
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ ᱾ ᱟᱹᱰᱤ ᱱᱟᱯᱟᱭ ᱚᱸᱰᱮ ᱫᱚ ᱵᱟᱝᱢᱟ ᱟᱸᱡᱚᱢ- ᱟᱹᱰᱤ ᱡᱟᱹᱥᱛᱤ ᱦᱚᱲ ᱠᱚ ᱦᱩᱭᱩᱜᱼᱟ ᱢᱮᱱᱛᱮ ᱾
ᱦᱮᱸ ᱟᱹᱰᱤ ᱥᱟᱺᱜᱤᱧ ᱥᱟᱺᱜᱤᱧ ᱨᱮᱱ ᱠᱚ ᱦᱤᱡᱩᱜᱼᱟ ᱟᱨᱠᱤ ᱾ ᱟᱵᱚᱣᱟᱜ ᱡᱟᱦᱟᱸ ᱯᱚᱱᱚᱛ ᱠᱟᱱ ᱛᱟᱵᱚᱱᱟ ᱯᱚᱱᱚᱛ ᱵᱟᱭᱨᱮ ᱠᱷᱚᱱᱟᱜ ᱦᱚᱸᱠᱚ ᱦᱤᱡᱩᱜ ᱜᱮᱭᱟ ᱡᱮᱢᱚᱱ ᱦᱟᱱᱛᱮ ᱵᱤᱞᱟᱹᱛ ᱫᱤᱥᱚᱢ ᱾ ᱛᱟᱯᱚᱨᱮ ᱱᱚᱛᱮ ᱡᱟᱦᱟᱸ ᱦᱮᱱᱟᱜ ᱛᱟᱵᱚ ᱮᱠᱷᱮᱱ ᱥᱟᱱᱛᱟᱲᱟᱜ ᱡᱟᱦᱟᱸ ᱟᱨᱠᱤ ᱡᱷᱟᱲᱠᱷᱚᱸᱱ ᱫᱤᱥᱚᱢ ᱚᱱᱛᱮ ᱠᱷᱚᱱᱟᱜ ᱠᱚ ᱦᱤᱡᱩᱜ ᱜᱮᱭᱟ ᱾
ᱦᱳᱭ ᱦᱳᱭ ᱾
ᱢᱟᱱᱮ ᱟᱵᱚ ᱱᱚᱣᱟ ᱡᱟᱦᱟᱸ ᱦᱮᱱᱟᱜ ᱛᱟᱵᱚᱱ ᱫᱚ ᱟᱵᱚᱣᱟᱜ ᱯᱚᱱᱚᱛ ᱠᱷᱚᱱ ᱯᱚᱱᱚᱛ ᱡᱟᱦᱟᱸ ᱯᱚᱥᱪᱤᱢ ᱵᱟᱝᱞᱟ ᱡᱟᱦᱟᱸ ᱚᱱᱟ ᱠᱷᱚᱱ ᱫᱷᱟᱨᱮ ᱯᱟᱥᱮ ᱡᱟᱦᱟᱸ ᱨᱟᱡᱽᱡᱚ ᱠᱚ ᱚᱱᱟ ᱠᱷᱚᱱᱟᱜ ᱜᱟᱰᱟ ᱠᱚ ᱦᱤᱡᱩᱜ ᱜᱮᱭᱟ ᱵᱚᱨᱚ ᱵᱚᱨᱚ ᱵᱟᱥ ᱛᱮ ᱟᱨᱠᱤ ᱾
ᱟᱪᱪᱷᱟ ᱟᱪᱪᱷᱟ ᱾ ᱟᱹᱰᱤ ᱱᱟᱯᱟᱭ ᱜᱚᱝᱠᱮ ᱟᱹᱰᱤ ᱱᱟᱯᱟᱭ ᱾
ᱟᱨ ᱚᱱᱟ ᱯᱟᱛᱟ ᱨᱮ ᱜᱚᱝᱠᱮ ᱢᱤᱫᱴᱟᱝ ᱪᱮᱫ ᱤᱧ ᱞᱟᱹᱭᱟᱵᱤᱱᱟ ᱢᱟᱱᱮ ᱦᱚᱲ ᱫᱚᱢᱮ ᱦᱮᱱᱟᱜ ᱠᱚᱣᱟ ᱥᱮ ᱟᱨ ᱢᱟᱱᱮ ᱦᱚᱲ ᱡᱟᱹᱥᱛᱤᱭᱟᱠᱚ ᱵᱟᱹᱵᱤᱱ, ᱢᱟᱱᱮ ᱤᱭᱟᱹ ᱨᱮᱱᱟᱜ ᱡᱟᱭᱜᱟ ᱠᱚ ᱟᱹᱰᱤ ᱚᱥᱩᱵᱤᱫᱟ ᱜᱮᱭᱟ, ᱪᱮᱫ ᱤᱧ ᱞᱟᱹᱭᱟ ᱯᱷᱟᱸᱠᱟ ᱥᱮ ᱩᱰᱩᱠ ᱠᱚ ᱱᱟᱜ ᱡᱟᱭᱜᱟ ᱠᱚ ᱟᱨᱠᱤ ᱠᱟᱹᱴᱤᱡ ᱾
ᱟᱪᱪᱷᱟ, ᱢᱟᱱᱮ ᱚᱱᱠᱟ ᱞᱮᱠᱟ ᱚᱸᱰᱮ ᱢᱤᱫ ᱫᱷᱟᱣ ᱵᱚᱞᱚ ᱞᱮᱱ ᱠᱷᱟᱱ ᱫᱚ ᱟᱫᱚ ᱚᱱᱠᱟ ᱞᱮᱠᱟ ᱠᱟ ᱤᱭᱟᱹ ᱵᱟᱝ ᱧᱟᱢᱚᱜᱼᱟ ᱦᱮᱸ ᱵᱟᱝ ᱾
ᱵᱟᱝ ᱵᱟᱝ ᱟᱨ ᱫᱚᱢᱮ ᱥᱤ ᱛᱩᱝ ᱥᱮ ᱫᱚᱢᱮ ᱥᱤᱛᱩᱝ ᱵᱩᱡᱷᱟᱹᱜᱼᱟ ᱥᱮ ᱫᱚᱢᱮ ᱩᱫᱽᱜᱟᱹᱨ ᱫᱚᱢᱮ ᱚᱱᱥ ᱜᱮ ᱫᱚᱢᱮ ᱠᱚᱥᱴᱚ ᱵᱩᱡᱷᱟᱹᱜᱼᱟ ᱠᱟᱹᱴᱤᱡ ᱾
ᱦᱳᱭ ᱦᱳᱭ ᱾
ᱟᱫᱚ ᱥᱤᱛᱩᱝ ᱫᱤᱱ ᱯᱟᱛᱟ ᱠᱟᱱᱟ ᱥᱮ ᱠᱟᱹᱴᱤᱡ ᱚᱱᱟ ᱫᱚ ᱾
ᱟᱪᱪᱷᱟ ᱟᱪᱪᱷᱟ ᱾
ᱟᱨ ᱱᱚᱣᱟ ᱯᱟᱛᱟ ᱨᱮᱫᱚ ᱚᱱᱮ ᱢᱤᱫᱴᱟᱝ ᱟᱹᱵᱤᱱ ᱫᱚ ᱨᱮᱸᱜᱮᱡ ᱛᱮᱫᱚ ᱵᱟᱵᱤᱱ ᱚᱵᱷᱟᱵᱚᱜᱼᱟ᱾
ᱦᱳᱭ ᱦᱳᱭ ᱾
ᱦᱮᱸᱥᱮ ᱜᱚᱴᱟ ᱜᱮ ᱧᱮᱞ ᱦᱩᱭ ᱠᱟᱱᱟ, ᱡᱟᱦᱟᱸ ᱠᱚ ᱯᱟᱛᱟ ᱫᱟᱲᱮᱭᱟ ᱠᱟᱱᱟ ᱡᱚᱢᱟᱜ ᱦᱚᱸ ᱱᱮᱛᱟᱨ ᱛᱟᱦᱮᱸ ᱚᱸᱰᱮ ᱢᱟ ᱡᱟᱹᱥᱛᱤ ᱟᱵᱚᱣᱟᱜ ᱡᱚᱢ ᱨᱮᱱᱟᱜ ᱡᱤᱱᱤᱥ ᱫᱚᱢ ᱧᱟᱢᱟ ᱟᱨᱠᱤ ᱾
ᱮᱠᱟᱞ ᱮᱠᱟᱞ᱾ ᱟᱫᱚ ᱜᱚᱝᱠᱮ ᱚᱸᱰᱮ ᱫᱚ ᱚᱱᱠᱟ ᱢᱟᱱᱮ ᱟᱹᱰᱤ ᱢᱟᱱᱮ ᱦᱚᱲ ᱠᱚᱫᱚ ᱡᱩᱫᱤ ᱪᱟᱞᱟᱜ ᱠᱷᱟᱱ ᱦᱚᱨ ᱵᱤᱨ ᱠᱚᱫᱚ ᱚᱠᱟ ᱞᱮᱠᱟ ᱢᱟᱱᱮ ᱦᱚᱨ ᱨᱮᱱᱟᱜ ᱱᱟᱥᱮᱱᱟᱜ ᱦᱚᱨ ᱰᱟᱦᱟᱨ ᱠᱚ ᱞᱟᱹᱭ ᱞᱮᱠᱷᱟᱱ ᱱᱟᱯᱟᱭ ᱠᱚᱜᱼᱟ?
ᱟᱫᱚ ᱦᱚᱨ ᱰᱟᱦᱟᱨ ᱫᱚ ᱟᱹᱞᱤᱧ ᱚᱠᱟ ᱞᱮᱠᱟ ᱞᱤᱧ ᱞᱟᱹᱭᱟᱹᱭᱟᱵᱤᱱᱟ᱾ ᱟᱹᱞᱤᱧ ᱡᱮᱢᱚᱱ ᱚᱱᱟ ᱫᱚ ᱮᱢᱚᱱ ᱡᱟᱭᱜᱟ ᱨᱮ ᱢᱮᱱᱟᱜ ᱟᱠᱟᱫᱟ ᱱᱚᱣᱟ ᱡᱮᱢᱚᱱ ᱫᱩᱨᱜᱟᱯᱩᱨ ᱥᱮᱫ ᱠᱷᱚᱱᱟᱜ ᱯᱩᱨᱟᱹ ᱡᱟᱦᱟᱸ ᱟᱹᱵᱤᱱ ᱪᱟᱞᱟᱣ ᱠᱟᱱᱟ ᱡᱷᱟᱲᱜᱨᱟᱢ ᱱᱚ ᱱᱚᱢᱵᱚᱨ ᱡᱟᱛᱤᱭᱚ ᱥᱚᱲᱚᱠ ᱯᱩᱨᱟᱹ ᱚᱱᱟ ᱨᱳᱰ ᱛᱮᱜᱮ ᱪᱟᱞᱟᱜ ᱦᱩᱭᱩᱜ ᱛᱟᱵᱤᱱᱟ ᱫᱩᱨᱜᱟᱯᱩᱨ ᱥᱮᱫ ᱠᱷᱚᱱ ᱫᱚ ᱾ ᱟᱥᱟᱱᱥᱳᱞ ᱠᱷᱚᱱᱟᱜ ᱦᱚᱸ ᱡᱩᱫᱤ ᱵᱮᱱ ᱦᱤᱡᱩᱜᱼᱟ ᱱᱚᱛᱮ ᱫᱩᱨᱜᱟᱯᱩᱨ ᱥᱮᱫ ᱠᱷᱚᱱ ᱦᱮᱸᱥᱮ ᱾ ᱡᱩᱫᱤ ᱦᱟᱱᱛᱮ ᱢᱟᱞᱫᱟᱢᱩᱨᱥᱤᱫᱟᱵᱟᱫᱽ ᱥᱮᱫ ᱠᱷᱱᱟᱜ ᱵᱤᱱ ᱦᱤᱡᱼᱟ ᱯᱷᱤᱨ ᱟᱫᱚ ᱫᱩᱨᱜᱟᱯᱩᱨ ᱞᱮᱠᱟ ᱞᱮᱠᱟ ᱛᱮ ᱜᱮ ᱦᱤᱡᱩᱜ ᱦᱩᱭᱩᱜ ᱛᱵᱤᱱᱟ, ᱫᱩᱨᱜᱟᱯᱩᱨ ᱠᱷᱚᱱ ᱯᱩᱨᱟᱹ ᱟᱫᱚ ᱵᱟᱥ, ᱵᱟᱥ ᱠᱤᱢᱵᱟ ᱞᱟᱹᱭ ᱦᱩᱭᱩᱜ ᱛᱟᱵᱤᱱᱟ ᱡᱷᱟᱲᱜᱨᱟᱢ ᱞᱤᱧ ᱪᱟᱞᱟᱜᱼᱟ ᱚᱱᱟᱴᱟᱜ ᱨᱳᱴ ᱛᱮᱜᱮ ᱯᱩᱨᱟᱹ ᱾ ᱡᱷᱟᱲᱜᱨᱟᱢ ᱦᱳᱭᱥᱮ ᱢᱟᱱᱮ ᱡᱷᱟᱲᱜᱨᱟᱢ ᱡᱟᱦᱟᱸ ᱟᱵᱚ ᱰᱤᱥ ᱴᱤᱠ ᱢᱮᱱᱟᱜ ᱫᱚ ᱡᱮᱞᱟ ᱫᱚ ᱚᱱᱟ ᱞᱟᱦᱟ ᱴᱷᱮᱱ ᱜᱮᱮ ᱯᱟᱛᱟ ᱫᱚ ᱦᱩᱭᱩᱜᱼᱟ ᱟᱨᱠᱤ᱾
ᱟᱪᱪᱷᱟ ᱪᱷᱟ᱾
ᱟᱫᱚ ᱜᱚᱢᱠᱮ ᱩᱱ ᱦᱤᱞᱳᱜ ᱫᱚ ᱢᱟᱱᱮ ᱟᱵᱤᱱ ᱵᱩᱡᱩᱜ ᱠᱟ ᱵᱤᱱ ᱛᱮᱦᱮᱱ ᱡᱩᱫᱤ ᱚᱱᱟ ᱫᱚ ᱠᱳ ᱰᱮᱴ ᱯᱷᱤᱥ ᱠᱟᱛᱮ ᱫᱚ ᱵᱟᱹᱱᱩᱜ ᱟ ᱛᱚ, ᱟᱫᱚ ᱜᱚᱝᱠᱮ ᱟᱞᱟᱝᱟᱜ ᱚᱠᱛᱚ ᱚᱠᱛᱚ ᱠᱚᱦ ᱧᱮᱞ ᱢᱮᱱᱟᱱᱮᱭᱟ ᱛᱚ ᱱᱤᱝᱠ ᱜᱮ ᱤᱹᱠᱷᱟᱱᱮ ᱥᱟᱛᱚᱢ ᱛᱟᱭᱱᱚᱢ ᱡᱩᱫᱤ ᱚᱠᱛᱚ ᱠᱚᱞᱟᱝ ᱧᱟᱢ ᱞᱮᱠᱷᱟᱱ ᱟᱵᱟᱨ ᱞᱟᱝ ᱨᱚᱯᱚᱨ ᱜᱚᱴᱟᱼᱟ ᱥᱮᱪᱮᱫ? ᱦᱳᱭᱥᱮ ᱢᱟ ᱴᱷᱤᱠ ᱜᱮᱭᱟ ᱛᱟᱦᱚᱞᱮ ᱜᱚᱝᱠᱮ ᱡᱚᱦᱟᱨ ᱜᱮ ᱛᱟᱦᱚᱞᱮ ᱢᱟ ᱦᱮᱸ᱾
ᱦᱳᱭ ᱛᱚ ᱢᱟ ᱜᱚᱢᱠᱮ ᱡᱚᱦᱟᱨ᱾